ᱦᱮᱞᱳ
ᱦᱮᱞᱳ ᱡᱚᱦᱟᱨ ᱜᱮ
ᱡᱚᱦᱟᱨ ᱜᱮ
ᱪᱮᱫ ᱞᱷᱠᱟ ᱦᱮᱱᱟᱜ ᱢᱮᱭᱟ
ᱦᱮᱸ ᱱᱟᱯᱟᱭ ᱜᱮ ᱢᱤᱱᱟᱹᱧᱟ ᱟᱢ ᱪᱮᱞᱠᱟ ᱢᱮᱱᱟᱜ ᱢᱮ
ᱤᱧ ᱦᱚᱸ ᱱᱟᱯᱟᱭ ᱜᱮ ᱦᱤᱱᱟᱹᱧᱟ
ᱚ
ᱡᱚᱢ ᱵᱟᱲᱟ ᱠᱚ ᱦᱳᱭᱱᱟ
ᱟᱣᱨᱤ ᱤᱥᱤᱱ
ᱚ ᱦᱮᱸ ᱛᱚ ᱪᱮ ᱮᱢ ᱪᱤᱠᱟᱹᱭᱫᱟ ᱦᱤᱛᱚᱜ ᱫᱚ
ᱵᱟ ᱚᱲᱟᱜ ᱨᱮᱜᱮ ᱫᱩᱲᱩᱵ ᱵᱟᱲᱟ ᱟᱠᱟᱱᱤᱧ
ᱚ ᱪᱮᱜᱠᱟᱭ ᱫᱟᱜ ᱠᱮ ᱟᱭ ᱟᱯᱮ ᱥᱮᱫ
ᱫᱟᱜ ᱠᱮᱫ ᱜᱮᱭᱟᱭ ᱫᱚᱢᱮ ᱦᱚᱞᱟ ᱫᱚ ᱫᱚᱢᱮ ᱡᱳᱨ ᱜᱮ
ᱚ ᱦᱮᱸᱛᱚ ᱟᱞᱮ ᱥᱮᱜ ᱦᱚᱸ ᱫᱚᱢᱮ ᱫᱟᱜ ᱵᱟᱲᱟ ᱠᱮᱜ ᱜᱮᱭᱟᱭ ᱦᱚᱞᱟ ᱥᱟᱲᱮ ᱠᱮᱫᱟᱭ ᱫᱚᱢᱮ ᱨᱤᱢᱤᱞ ᱠᱚ
ᱦᱚᱸ ᱱᱚᱱᱛᱮ ᱦᱚ ᱫᱚᱢᱮᱜᱮ ᱫᱟᱜ ᱠᱮᱜᱟᱭ ᱦᱚᱞᱟ ᱫᱚ
ᱚ ᱟᱪᱪᱷᱟ ᱦᱚᱞᱟ ᱢᱟ ᱦᱩᱞ ᱢᱟᱦᱟ ᱯᱟᱨᱚᱢᱱᱟ ᱪᱮᱫ ᱠᱟᱯᱮ ᱢᱟᱱᱟᱣ ᱠᱮᱟ
ᱦᱚᱸ ᱱᱟᱯ ᱢᱟᱱᱟᱣ ᱠᱮᱫ ᱜᱮᱭᱟᱞᱮ ᱱᱟᱯᱟᱭ ᱜᱮ
ᱚ
ᱵᱚᱸᱜᱟ ᱵᱩᱨᱩ ᱠᱚ ᱦᱳᱭᱱᱟ ᱱᱟᱯᱟᱭ ᱛᱮᱜᱮ ᱵᱮᱥ ᱛᱮᱜᱮ ᱦᱮᱸ
ᱞᱮᱫᱤᱧ ᱡᱟᱠ ᱧᱚᱜ ᱜᱮᱯᱮ ᱢᱟᱱᱟᱣ ᱠᱮᱟ ᱥᱮ ᱮᱢᱱᱤ ᱯᱩᱡᱟᱹ ᱵᱟᱲᱟ ᱜᱮ ᱦᱩᱭᱱᱟ
ᱵᱟᱝ ᱵᱟᱝ ᱡᱟᱠ ᱧᱚᱜ ᱜᱮ ᱯᱩᱡᱟᱹ ᱵᱟᱲᱟ ᱠᱚᱦᱚᱸ ᱦᱳᱭᱱᱟ ᱱᱟᱯᱟᱭ ᱛᱮᱜᱮ ᱡᱟᱜᱽ ᱧᱚᱜ ᱛᱮᱜᱮ ᱢᱟᱱᱟ ᱠᱮᱫᱟ
ᱚ ᱦᱮᱸᱛᱚ
ᱟᱯᱮ ᱠᱚᱫᱚ ᱢᱟᱱᱟᱣ ᱠᱮᱫᱼᱟ ᱯᱮ ᱥᱮ ᱵᱟᱝ
ᱟᱞᱮ ᱦᱚᱸᱞᱮ ᱢᱟᱱᱟᱣ ᱠᱮᱫᱟ ᱟᱞᱮ ᱥᱮᱫ ᱦᱚᱸ ᱟᱹᱰᱤ ᱱᱟᱯᱟᱭ ᱱᱟᱯᱟᱭ ᱛᱮᱜᱮ ᱦᱩᱭᱱᱟ ᱮᱱᱮᱡ ᱥᱮᱨᱮᱧ ᱠᱮᱜ ᱟᱞᱮ ᱠᱟᱹᱴᱤᱡ ᱯᱩᱡᱟᱹ ᱯᱟᱥᱟ ᱠᱚ ᱦᱩᱭᱮᱱᱟ
ᱚ ᱟᱪᱪᱷᱟ ᱟᱪᱪᱷᱟ
ᱦᱩᱸ ᱟᱯᱮ ᱥᱮᱫ ᱫᱚ ᱱᱮᱛᱟᱨ ᱫᱚ ᱪᱮᱫ ᱠᱚ ᱥᱚᱵᱡᱤ ᱠᱚᱯᱮ ᱨᱚᱦᱚᱭ ᱜᱮᱭᱟ
ᱟᱞᱮ ᱱᱤᱛᱳᱜ ᱫᱚ ᱵᱟᱲᱜᱮ ᱠᱚᱨᱮ ᱥᱚᱵᱡᱤ ᱠᱚᱞᱮ ᱪᱟᱥ ᱠᱟᱱ ᱵᱮᱸᱜᱟᱲ ᱠᱚ ᱛᱟᱨᱯᱚᱨᱮ ᱚ
ᱚ ᱟᱯᱮ ᱥᱮᱫ ᱫᱚ ᱥᱚᱵᱽᱡᱤ ᱠᱚ ᱛᱟᱦᱚᱞᱮ ᱫᱚᱢᱮ ᱯᱮ ᱪᱟᱥ ᱜᱮᱭᱟ
ᱦᱮᱸ ᱪᱟᱥ ᱜᱮᱭᱟᱞᱮ ᱼᱼᱼᱛᱟᱨᱯᱚᱨᱮ ᱚᱱᱟ ᱥᱟᱶᱛᱮ ᱮᱴᱟᱜ ᱠᱟᱹᱢᱤ ᱠᱚᱦᱚᱸ ᱢᱮᱱᱟᱜᱼᱟ ᱢᱟᱱᱮ ᱫᱤᱱᱟᱢ ᱠᱟᱹᱢᱤ ᱠᱟᱹᱢᱤ ᱫᱚ
ᱚ ᱦᱮᱸ ᱛᱚ ᱟᱯᱮ ᱛᱟᱦᱚᱞᱮ ᱱᱚᱜ ᱚᱭ ᱟᱹᱞᱩ ᱠᱚᱯᱮ ᱨᱚᱦᱚᱭ ᱵᱟᱲᱟ ᱞᱮᱫ ᱜᱮᱭᱟ
ᱦᱮᱸ ᱟᱞᱩ ᱨᱚᱦᱚᱭ ᱞᱮᱫᱼᱟ ᱱᱮᱥ ᱛᱚ ᱟᱞᱩ ᱫᱚᱞᱮ ᱨᱚᱦᱚᱭ ᱞᱮᱫ ᱜᱮᱭᱟ ᱢᱮᱱᱠᱷᱟᱱ ᱟᱞᱮ ᱫᱚ ᱵᱟᱞᱮ ᱟᱠᱷᱨᱤᱧ ᱫᱟᱲᱮᱭᱟᱫᱟ ᱟᱞᱩ ᱫᱚ ᱵᱟᱞᱮ ᱟᱠᱷᱨᱤᱧ ᱫᱟᱲᱮᱭᱟᱫᱟᱼᱟ ᱥᱩᱫᱩ ᱜᱮᱞᱮ ᱨᱚᱦᱚᱭ ᱠᱟᱱᱟ
ᱚ ᱪᱮᱫᱟᱜ ᱱᱮᱥ ᱫᱚ ᱫᱟᱢ ᱵᱟᱹᱱᱩᱜ ᱜᱮᱭᱟ
ᱚ ᱫᱟᱢ ᱫᱚ ᱵᱟᱹᱱᱩᱜᱼᱟ ᱱᱮᱥ ᱫᱚ ᱠᱷᱚᱛᱤ ᱦᱳᱭᱮᱱᱟ
ᱠᱚᱥᱴᱚ ᱜᱮ ᱦᱩᱭᱮᱱᱟ ᱛᱟᱦᱚᱞᱮ ᱱᱤᱭᱟᱹ ᱵᱟᱨ ᱫᱚ
ᱦᱮᱸ ᱟᱹᱰᱤ ᱠᱚᱥᱴᱚ ᱜᱮᱭᱟ ᱩᱱᱟᱹᱜ ᱠᱚᱥᱴᱚ ᱠᱟᱛᱮᱜ ᱪᱟᱥ ᱵᱟᱥ ᱠᱟᱛᱮ ᱡᱩᱫᱤ ᱴᱟᱠ ᱟᱠᱷᱨᱤᱧ ᱵᱟᱢ ᱫᱟᱲᱮ ᱭᱟᱜᱼᱟ ᱩᱱᱟᱹᱜ ᱠᱷᱚᱨᱚᱪ ᱠᱟᱛᱮᱜ ᱵᱮᱠᱟᱨ ᱜᱮ
ᱦᱮᱸ ᱟᱨ ᱛᱟᱦᱞᱮ ᱟᱹᱞᱩ ᱫᱚ ᱪᱮᱫ ᱞᱮᱠᱟ ᱦᱮᱸ ᱟᱞᱮ ᱥᱮᱫ ᱫᱚ ᱚᱱᱠᱟ ᱫᱚ ᱪᱟᱥᱵᱟᱥ ᱫᱚ ᱵᱟᱝ ᱦᱩᱭᱩᱜᱼᱟ ᱮᱢᱱᱤ ᱱᱤᱛᱚᱜ ᱵᱟᱲᱜᱮ ᱨᱮ ᱴᱩᱯᱴᱟᱯ ᱚᱱᱟ ᱤᱭᱟᱹ ᱠᱚ ᱡᱷᱤᱸᱜᱟᱹ ᱠᱚ ᱵᱷᱩᱨᱵᱩᱴᱤ ᱠᱚ ᱞᱮ ᱨᱚᱦᱚᱭᱟ ᱵᱟᱝᱠᱷᱟᱱ ᱮᱢᱱᱤ ᱥᱮ ᱟᱹᱞᱩ ᱠᱚ ᱵᱮᱸᱜᱟᱲ ᱠᱚ ᱚᱱᱠᱟ ᱚᱱᱟ ᱠᱚᱫᱚ ᱪᱟᱥ ᱵᱟᱝ ᱦᱩᱭᱩᱜ ᱜᱮᱭᱟ ᱟᱞᱮ ᱥᱮᱫ ᱫᱚ ᱫᱟᱜ ᱵᱟᱹᱱᱩᱜ ᱟᱛᱚ ᱚᱱᱮ ᱥᱩᱫᱷᱩ ᱤᱭᱟᱹ ᱚᱱᱮ ᱡᱟᱹᱲᱤ ᱟᱥᱟ ᱜᱮᱛᱚ ᱟᱞᱮ ᱫᱚ ᱢᱟᱱᱮ ᱤᱭᱟᱹ ᱠᱚᱫᱚ ᱵᱟᱹᱱᱩᱜ ᱛᱟᱞᱮᱭᱟ ᱥᱤᱞᱚ ᱠᱚ ᱤᱭᱟᱹ ᱠᱚ ᱫᱟᱜ ᱚᱱᱠᱟ ᱫᱚ ᱵᱟᱹᱱᱩᱜ ᱛᱟᱞᱮᱭᱟ ᱟᱫᱚ ᱪᱮᱫ ᱛᱮᱢ ᱪᱟᱥᱟ ᱾
ᱚ ᱟᱪᱪᱷᱟ ᱟᱪᱪᱷᱟ
ᱟᱪᱪᱷᱟ ᱛᱟᱦᱚᱞᱮ ᱟᱯᱮ ᱫᱚ ᱟᱹᱞᱩ ᱠᱚ ᱪᱮᱫ ᱞᱮᱠᱟ ᱯᱮ ᱨᱚᱦᱚᱭ ᱜᱮᱭᱟ ᱚᱱᱟ ᱫᱚ?
ᱟᱹᱞᱩ ᱫᱚ ᱟᱞᱮ ᱫᱚ ᱯᱳᱞᱳ ᱫᱚ ᱥᱤ ᱦᱚᱪᱚ ᱠᱟᱛᱮᱜ ᱛᱟᱨᱯᱚᱨᱮ ᱚᱱᱟ ᱟᱞᱩ ᱫᱚ ᱜᱮᱫ ᱠᱟᱛᱮᱜ ᱨᱚᱦᱚᱭ ᱦᱩᱭᱩᱜᱼᱟ, ᱨᱚᱦᱚᱭ ᱠᱟᱛᱮᱜ ᱛᱤᱠᱞᱤ ᱮᱥᱮᱫ ᱦᱩᱭᱩᱜᱼᱟ, ᱤᱱᱟᱹ ᱛᱟᱭᱚᱢ ᱫᱟᱜ ᱠᱚ ᱯᱟᱲᱟᱜ ᱠᱷᱟᱱ ᱜᱮ ᱫᱟᱜ ᱠᱚ ᱥᱟᱨ ᱠᱚ ᱮᱢᱟᱜ ᱠᱷᱟᱱ ᱜᱮ ᱚᱱᱟ ᱦᱟᱨᱟᱜᱼᱟ ᱾ ᱤᱱᱟᱹ ᱛᱟᱭᱚᱢ ᱛᱟᱨᱯᱚᱨᱮ ᱟᱞᱩ ᱫᱟᱜᱼᱟ
ᱚ
ᱦᱳᱭ
ᱦᱮᱸ ᱛᱚ ᱾ ᱟᱫᱚ ᱟᱞᱮ ᱥᱮᱫ ᱫᱚ ᱚᱱᱠᱟ ᱟᱞᱩ ᱫᱚ ᱪᱟᱥ ᱵᱟᱝ ᱦᱩᱭᱩᱜᱼᱟ ᱛᱚ ᱟᱫᱚ ᱱᱤᱡᱮ ᱫᱚ ᱵᱟᱝ ᱧᱮᱞ ᱦᱩᱭ ᱟᱠᱟᱱᱟ ᱪᱮᱫ ᱞᱮᱠᱟ ᱠᱚ ᱨᱚᱦᱚᱭᱟ ᱟᱹᱞᱩ ᱠᱚᱫᱚ ᱾
ᱚ ᱟᱪᱪᱷᱟ ᱟᱪᱪᱷᱟ
ᱟᱨ ᱪᱮᱫ ᱠᱚᱯᱮ ᱨᱚᱦᱚᱭ ᱟᱠᱟᱫᱟ?
ᱱᱤᱛᱚᱜ ᱫᱚ ᱱᱤᱛᱚᱜ ᱫᱚ ᱚᱱᱟ ᱠᱚᱜᱮ ᱟᱫᱚ ᱵᱟᱹᱱᱩᱜ ᱟᱱ ᱮᱴᱟᱜ ᱠᱤᱪᱷᱩ ᱫᱚ ᱵᱟᱝᱞᱮ ᱨᱚᱦᱚᱭ ᱠᱟᱜᱼᱟ ᱟᱫᱚ ᱾ ᱱᱚᱜ ᱚᱭ ᱟᱥᱟᱲ ᱵᱚᱸᱜᱟ ᱦᱚᱸ ᱵᱚᱞᱚ ᱟᱠᱟᱱᱟ ᱟᱫᱚ ᱨᱚᱦᱚᱭ ᱠᱚ ᱟᱨᱟᱢᱵᱷᱚ ᱦᱩᱭᱩᱜᱼᱟ ᱟᱫᱚ
ᱦᱮᱸ ᱾ ᱤᱭᱟᱹ ᱟᱯᱮ ᱥᱮᱫ ᱛᱚᱞᱟ ᱠᱚᱯᱮ ᱜᱤᱲᱤ ᱠᱮᱜᱼᱟ ᱥᱮ ᱟᱹᱣᱨᱤ?
ᱦᱮᱸ ᱛᱚᱞᱟ ᱠᱚᱢᱟ ᱦᱟᱨᱟ ᱠᱟᱱᱟ ᱫᱟᱜ ᱠᱚᱜᱮ ᱫᱟᱜ ᱠᱷᱮᱛ ᱠᱚᱨᱮᱜ ᱵᱟᱹᱱᱩᱜᱼᱟ ᱠᱷᱮᱛ ᱠᱚᱨᱮ ᱫᱟᱜ ᱠᱚ ᱦᱮᱸ ᱨᱚᱦᱚᱭ ᱫᱚ ᱜᱟᱱ ᱠᱟᱱᱟ ᱟᱫᱚ ᱠᱷᱮᱛ ᱠᱚᱨᱮᱜ ᱫᱟᱜ ᱜᱮ ᱵᱟᱹᱱᱩᱜᱼᱟ
ᱚ ᱟᱫᱚ ᱦᱚᱞᱟᱭ ᱫᱟᱜ ᱠᱮᱜᱼᱟᱭ ᱛᱚ ᱟᱫᱚ ᱩᱱᱟᱹᱜ ᱡᱳᱭ ᱢᱟᱱᱮ
ᱦᱮᱸ ᱩᱱᱟᱹᱜ ᱡᱳᱨ ᱫᱚ ᱵᱟᱝᱼᱟ ᱵᱟᱝ ᱫᱟᱜ ᱠᱟᱜ ᱨᱮᱦᱚᱭ ᱠᱷᱮᱛ ᱠᱚᱨᱮᱜ ᱫᱚ ᱩᱱᱟᱹᱜ ᱫᱚ ᱵᱟᱝ ᱛᱚᱵᱟ ᱠᱟᱱᱟ ᱡᱮ ᱨᱚᱦᱚᱭ ᱜᱟᱱᱚᱜᱼᱟ ᱢᱮᱱᱛᱮ ᱚᱱᱠᱟ ᱫᱚ ᱵᱟᱹᱱᱩᱜᱼᱟ ᱫᱟᱜ ᱫᱚ ᱾
ᱚ ᱦᱮᱸ ᱛᱚ ᱫᱟᱠᱟᱭ ᱱᱟᱦᱟᱸᱜ ᱵᱟᱝ ᱟᱞᱮ ᱥᱮᱫ ᱦᱚᱸ ᱟᱹᱣᱨᱤ ᱞᱮ ᱨᱚᱦᱚᱭᱟ ᱦᱮᱸᱜᱼᱮ ᱛᱚᱞᱟ ᱠᱚ ᱜᱤᱲᱤ ᱵᱟᱲᱟ ᱦᱳᱭᱳᱜ ᱠᱟᱱᱟ ᱡᱟᱦᱟᱸᱭ ᱠᱚᱣᱟᱜ ᱫᱚ ᱚᱱᱮ ᱠᱟᱹᱴᱤᱡ ᱡᱟᱱᱟᱢ ᱠᱟᱱᱟ ᱡᱟᱦᱟᱸᱭ ᱠᱚᱫᱚ ᱦᱮᱸᱜᱼᱮ ᱠᱚ ᱜᱤᱲᱤᱭ ᱫᱟᱛᱚ ᱟᱹᱣᱨᱤᱭᱟᱜᱼᱟ ᱩᱱᱟᱹᱜ ᱫᱚ ᱾
ᱟᱞᱮ ᱥᱮᱱ ᱫᱚ ᱢᱤᱫᱵᱟᱨ ᱦᱚᱲ ᱠᱚᱫᱚ ᱟᱨᱦᱚᱸ ᱢᱟᱲᱟᱝ ᱛᱮᱠᱚ ᱜᱤᱲᱤ ᱠᱟᱜᱼᱟ ᱩᱱᱠᱩ ᱢᱟᱠᱚ ᱨᱚᱦᱚᱭ ᱜᱚᱫᱟ ᱟᱞᱮ ᱠᱷᱚᱱᱟᱜ ᱞᱟᱦᱟ ᱾ ᱟᱞᱮ ᱫᱚ ᱩᱱᱠᱩ ᱠᱷᱚᱱ ᱠᱟᱹᱴᱤᱡ ᱛᱟᱭᱚᱢ ᱜᱮᱛᱟᱞᱮᱭᱟ ᱛᱟᱣ ᱦᱟᱨᱟ ᱠᱟᱱᱟ ᱛᱚᱞᱟ ᱫᱚ ᱾
ᱚ ᱛᱟᱦᱚᱞᱮ ᱫᱟᱜ ᱞᱮᱠᱷᱟᱱ ᱜᱮᱠᱚ ᱨᱚᱦᱚᱭᱟ ᱩᱱᱠᱩ ᱫᱚ ᱛᱟᱦᱚᱞᱮ ᱾
ᱦᱚᱸ ᱩᱱᱠᱩ ᱫᱚ ᱠᱚ ᱨᱚᱦᱚᱭ ᱜᱮᱭᱟ ᱦᱟᱜ ᱾ ᱫᱟᱜ ᱞᱮᱠᱷᱟᱱ ᱜᱮ ᱟᱨ ᱠᱟᱹᱴᱤᱡ ᱡᱳᱨ
ᱦᱮᱸ ᱛᱚ ᱨᱚᱦᱚᱭ ᱢᱟ ᱞᱟᱹᱠᱛᱤᱜ ᱠᱟᱱ ᱜᱮ ᱾ ᱟᱪᱪᱷᱟ ᱦᱚᱜᱼᱚᱭ ᱛᱚ ᱵᱩᱨᱩ ᱵᱚᱸᱜᱟ ᱥᱮᱴᱮᱨᱚᱜ ᱠᱟᱱᱟ ᱾ ᱛᱟᱦᱚᱞᱮ ᱵᱩᱨᱩ ᱵᱚᱸᱜᱟ ᱧᱮᱞ ᱠᱚᱢ ᱪᱟᱞᱟᱣ ᱵᱟᱲᱟ ᱠᱟᱱ ᱜᱮᱭᱟ?
ᱦᱚᱸ ᱪᱟᱞᱟᱣ ᱠᱟᱱ ᱜᱤᱭᱟᱹᱧ ᱦᱟᱱᱮ ᱟᱹᱰᱤ ᱦᱩᱰᱤᱝ ᱨᱮ ᱪᱟᱞᱟᱣ ᱞᱮᱱ ᱛᱟᱦᱮᱱ, ᱫᱤᱥᱟᱹ ᱵᱟᱝ ᱦᱮᱡ ᱟᱹᱧ ᱠᱟᱱᱟ
ᱚ ᱦᱮᱛᱟᱨ ᱫᱚ ᱵᱟᱢ ᱪᱟᱞᱟᱣ ᱠᱟᱱᱟ? ᱚ
ᱦᱮᱸ ᱟᱫᱚ ᱟᱯᱮ ᱴᱷᱮᱱ ᱠᱷᱚᱱᱟᱜ ᱛᱤᱱᱟᱹᱜ ᱥᱟᱺᱜᱤᱧ ᱜᱮᱭᱟ ᱵᱩᱨᱩ ᱵᱚᱸᱜᱟ ᱫᱚ ᱚ ᱚ ᱞᱟᱹᱭᱫᱟᱹᱧ ᱠᱟᱹᱴᱤᱡ ᱤᱭᱟᱹ ᱥᱮᱫ ᱢᱟᱱᱮ ᱴᱟᱣᱟᱨ ᱵᱟᱭ ᱡᱟᱹᱱᱤᱡ ᱵᱟᱭ ᱧᱟᱢᱮᱫ ᱛᱟᱢᱟ ᱜᱮᱫ ᱜᱮᱫ ᱟᱡᱚᱢ
ᱥᱚᱢᱚᱥᱥᱟ ᱦᱳᱭᱳᱜ ᱜᱮᱭᱟ ᱜᱚᱞᱯᱷᱚ ᱛᱮ ᱦᱮᱸ ᱱᱤᱛᱚᱜ ᱟᱸᱡᱚᱢᱚᱜ ᱠᱟᱱ ᱛᱤᱧᱟᱹ ᱦᱮᱞᱳ
ᱦᱮᱞᱳ ᱢᱤᱫᱴᱟᱝ ᱫᱚ ᱚ